ᱦᱮᱸ ᱡᱚᱦᱟᱨ ᱜᱮ
ᱦᱮᱸ ᱡᱚᱦᱟᱨ ᱜᱮ
ᱟ
ᱚ
ᱪᱮᱫ ᱵᱤᱱ ᱪᱤᱠᱟᱹᱭᱮᱫᱼᱟ?
ᱦᱚᱸᱞᱤᱧ ᱫᱩᱲᱩᱵ ᱟᱠᱟᱱᱟ ᱟᱹᱵᱤᱱ ᱪᱮᱫ ᱵᱤᱱ ᱪᱤᱠᱟᱹᱭᱮᱫᱟ?
ᱟᱨ ᱜᱮᱭᱟᱞᱤᱧ
ᱟᱸ ᱢᱟ ᱛᱚᱵᱮ ᱚᱠᱟ ᱚᱠᱟᱴᱟᱜ ᱴᱚᱯᱤᱠ ᱦᱚᱸ ᱡᱚᱢ ᱫᱚ ᱟᱹᱣᱨᱤ ᱦᱩᱭᱩᱜᱼᱟ᱾
ᱚ ᱤᱥᱤᱱ ᱵᱟᱲᱟ ᱫᱚ?
ᱤᱥᱤᱱ ᱵᱟᱲᱟ ᱫᱚ ᱚᱲᱟᱜ ᱨᱮ ᱤᱥᱤᱱ ᱦᱩᱭᱩᱜ ᱠᱟᱱᱟ ᱛᱚ ᱟᱭᱳ ᱤᱥᱤᱱ ᱫᱟᱭ
ᱚ
ᱟᱹᱵᱤᱱ ᱫᱚ?
ᱟᱹᱞᱤᱧ ᱦᱚᱸ ᱟᱹᱣᱨᱤ ᱞᱤᱧ ᱤᱥᱤᱱᱟ ᱟᱫᱚ ᱤᱥᱤᱱᱟᱞᱤᱧ ᱦᱟᱸᱜ᱾ ᱢᱟᱱᱮ ᱪᱚᱸᱫᱟ ᱦᱩᱭ ᱟᱠᱟᱱᱟ ᱤᱥᱤᱱ ᱫᱚ ᱟᱹᱣᱨᱤ ᱯᱩᱨᱟᱹᱜᱼᱟ
ᱟᱯᱮ ᱥᱮᱫ ᱫᱚ ᱫᱟᱜ ᱵᱟᱲᱟᱭᱮᱫᱼᱟ ᱪᱮᱫᱠᱟ?
ᱦᱚᱸᱼᱼ ᱵᱷᱟᱹᱜᱤᱭ ᱫᱟᱜ ᱟᱠᱟᱜᱼᱟ᱾ ᱥᱮᱛᱟᱜ ᱥᱮᱛᱟᱜ ᱟᱴ ᱵᱟᱡᱟᱜ ᱚᱠᱛᱚ ᱠᱷᱚᱱ᱾
ᱚ ᱪᱟᱥ ᱠᱚᱫᱚ ᱛᱟᱦᱚᱞᱮ ᱞᱟᱜᱟᱣᱱᱟ ᱥᱮ ᱟᱹᱣᱨᱤ?
ᱦᱚᱸ ᱪᱟᱥ ᱢᱟ ᱦᱚᱸᱜᱼᱚᱭ ᱛᱚᱞᱟᱠᱚ ᱜᱤᱰᱤ ᱦᱩᱭ ᱟᱠᱟᱱᱟ ᱤᱛᱟᱹ ᱜᱮᱭᱟ ᱾
ᱚᱸ, ᱨᱚᱦᱚᱭ ᱠᱮᱫᱚ ᱟᱹᱣᱨᱤ ᱯᱮ ᱮᱦᱚᱵᱟ?
ᱟᱹᱣᱨᱤ ᱟᱹᱣᱨᱤ ᱾
ᱚ ᱦᱚᱻ
ᱟᱯᱮ ᱫᱚ?
ᱟᱞᱮ ᱥᱮᱫ ᱦᱚᱸ ᱟᱹᱣᱨᱤ ᱦᱩᱭᱩᱜᱼᱟ ᱾ ᱫᱟᱜ ᱜᱮ ᱚᱱᱠᱟ ᱫᱚ ᱟᱹᱣᱨᱤ ᱞᱟᱜᱟᱜᱼᱟ ᱵᱟᱹᱫᱽ ᱠᱚᱨᱮ ᱫᱚ ᱾
ᱟᱯᱮ ᱫᱚ ᱦᱮᱸ ᱚᱠᱟ ᱚᱠᱟ ᱢᱟᱫᱽᱫᱷᱚᱢ ᱛᱮᱯᱮ ᱫᱟᱜ ᱯᱮ ᱟᱨᱮᱡ ᱜᱮᱭᱟ?
ᱚᱠᱟ ᱢᱟᱫᱽᱫᱷᱚᱢ ᱛᱮ?
ᱦᱩᱸ, ᱢᱟᱱᱮ ᱡᱟᱦᱟᱸ ᱜᱟᱰᱟ ᱨᱮᱱᱟᱜ ᱫᱟᱜ ᱥᱮ ᱯᱩᱠᱷᱨᱤ ᱨᱮᱱᱟᱜ ᱫᱟᱜ?
ᱚ, ᱜᱟᱰᱟ ᱨᱮᱱᱟᱜ ᱫᱟᱜ ᱫᱚ ᱚᱱᱠᱟ ᱫᱚ ᱵᱟᱹᱱᱩᱜ ᱟᱠᱟᱫᱟ ᱾ ᱟᱫᱚ ᱠᱚᱢ ᱠᱚᱢ ᱜᱮᱭᱟ ᱟᱫᱚ ᱟᱞᱮ ᱫᱚ ᱥᱮᱨᱢᱟ ᱡᱟᱹᱲᱤ ᱫᱟᱜ ᱛᱮᱜᱮ ᱞᱮ ᱪᱟᱥ ᱜᱮᱭᱟ ᱾
ᱦᱮᱸ ᱾ ᱚᱱᱟ ᱫᱚ ᱚᱠᱟ ᱫᱤᱥᱚᱢ ᱯᱟᱲᱟᱜ ᱠᱟᱱ ᱛᱟᱯᱮᱭᱟ?
ᱟᱞᱮ ᱫᱚ ᱱᱚᱣᱟ ᱢᱮᱫᱽᱱᱤᱯᱩᱨ ᱾
ᱟᱞᱮ ᱢᱟ ᱢᱮᱫᱽᱱᱤᱯᱩᱨ ᱜᱮ ᱟᱞᱮ ᱦᱚᱸ ᱾
ᱚᱻ ᱟᱯᱮ ᱥᱮᱫ ᱫᱚ ᱵᱟᱦᱟ ᱵᱚᱸᱜᱟ ᱠᱚ ᱢᱟᱱᱟᱣ ᱜᱮᱭᱟ ᱥᱮ ᱵᱟᱝ?
ᱦᱚ, ᱵᱟᱦᱟ ᱵᱚᱸᱜᱟ ᱠᱚ ᱢᱮᱱᱟᱣ ᱜᱮᱭᱟ ᱾
ᱚᱻ
ᱚᱠᱟ ᱞᱮᱠᱟ ᱠᱚ ᱢᱟᱱᱟᱣ ᱟᱠᱚ ᱟᱯᱮ ᱥᱮᱫ ᱫᱚ ᱢᱟᱜ ᱢᱚᱬᱮ ᱠᱚ?
ᱦᱚᱸ ᱵᱷᱟᱜᱮ ᱜᱮᱠᱚ ᱢᱟᱱᱟᱣ ᱜᱮᱭᱟ ᱾ ᱛᱟᱯᱚᱨᱮ ᱚᱱᱟ ᱢᱟ ᱟᱨ ᱪᱟᱹᱛ ᱵᱚᱸᱜᱟ ᱠᱷᱚᱱ ᱟᱥᱟᱲ ᱵᱚᱸᱜᱟ ᱚᱱᱟ ᱚᱱᱟ ᱛᱟᱞᱟ ᱨᱮᱜᱮ ᱦᱳᱭᱳᱜ ᱜᱮᱭᱟ ᱾
ᱚᱻ, ᱦᱩᱞ ᱢᱟᱦᱟ ᱚᱠᱟ ᱞᱮᱠᱟ ᱯᱮ ᱢᱟᱱᱟᱣ ᱠᱮᱫᱟ ᱱᱤᱭᱟᱹ ᱫᱷᱟᱣ ᱫᱚ?
ᱦᱚᱸ ᱦᱩᱞ ᱢᱟᱦᱟ ᱢᱚᱸᱡᱽ ᱛᱮᱜᱮ
ᱚᱻ, ᱚᱠᱟ ᱞᱮᱠᱟ ᱯᱮ ᱢᱟᱱᱟᱣ ᱠᱮᱫᱟ? ᱚᱱᱟ ᱠᱟᱹᱴᱤᱡ ᱡᱩᱫᱤᱢ ᱞᱟᱹᱭ ᱥᱚᱫᱚᱨ ᱠᱮᱭᱟ ᱾
ᱦᱮᱸ ᱟᱹᱞᱤᱧ ᱢᱟ ᱵᱟᱹᱞᱤᱧ ᱛᱟᱦᱮ ᱠᱟᱱᱟ, ᱟᱹᱞᱤᱧ ᱢᱟ ᱚᱞᱚᱜ ᱤᱭᱟᱹ ᱨᱮᱞᱤᱧ ᱛᱟᱦᱮ ᱠᱟᱱᱟ ᱦᱳᱥᱴᱮᱞ ᱨᱮ ᱾
ᱚ ᱟᱫᱚ ᱦᱳᱥᱴᱮᱞ ᱨᱮᱜᱮ ᱚᱠᱟ ᱞᱮᱠᱟ ᱯᱮ ᱢᱟᱱᱟᱣ ᱠᱮᱫᱟ ᱦᱟᱸᱜ ᱾ ᱠᱟᱴᱤᱡ ᱡᱩᱫᱤᱢ ᱞᱟ. ᱭ ᱥᱚᱫᱚᱨ ᱠᱮ ᱾
ᱚᱱᱟ ᱟᱹᱞᱤᱧ ᱫᱚ ᱚᱸᱰᱮ ᱠᱷᱚᱱ ᱵᱟᱹᱞᱤᱧ ᱛᱩᱫ ᱟᱠᱟᱱᱟ ᱚᱸᱰᱮ ᱠᱷᱚᱱ ᱫᱚ ᱾
ᱚ ᱛᱟᱦᱚᱞᱮ ᱟᱹᱵᱤᱱ ᱫᱚ ᱠᱚ ᱵᱟᱵᱤᱱ ᱢᱟᱱᱟᱣ ᱠᱟᱫᱟ ᱾
ᱵᱟᱝ ᱜᱮ ᱾
ᱟᱫᱚ ᱟᱵᱚᱱᱟᱜ ᱫᱚ ᱢᱟᱱᱟᱣ ᱫᱚ ᱞᱟᱹᱠᱛᱤ ᱛᱟᱦᱮ ᱞᱮᱱ ᱛᱟᱵᱤᱱᱟ ᱾ ᱟᱫᱚ ᱵᱟᱵᱤᱱ ᱠᱚᱨᱟᱣ ᱠᱟᱜᱼᱟ ᱡᱚᱠᱷᱚᱱ
ᱦᱟᱸ ᱚᱱᱟ ᱢᱟ ᱚᱱᱟ ᱢᱟᱛᱚ ᱦᱟᱸᱜ ᱞᱟᱹᱠᱛᱤ ᱛᱟᱦᱮ ᱠᱟᱱ ᱜᱮᱭᱟ ᱾ ᱛᱟᱯᱚᱨᱮ ᱦᱟᱸᱜ ᱦᱚᱸᱜᱚᱭ ᱚᱞᱚᱜ ᱡᱤᱭᱚᱱ ᱨᱮ ᱦᱚᱜ-ᱚᱱᱟ ᱠᱷᱟᱹᱛᱤᱨ ᱛᱮᱜᱮ ᱥᱚᱢ ᱥᱚᱢᱚᱭ ᱵᱟᱝ ᱛᱟᱦᱮ ᱠᱟᱱᱟ ᱮᱠᱡᱟᱢ ᱠᱚ ᱛᱟᱦᱮ ᱠᱟᱱᱟ ᱾
ᱚ ᱦᱮᱸ ᱛᱚ ᱾
ᱚᱱᱟ ᱟᱫᱚ ᱚᱱᱟ ᱮᱠᱡᱟᱢ ᱦᱳᱭ ᱟᱫᱚ ᱚᱱᱟ ᱮᱠᱡᱟᱢ ᱚᱠᱛᱚ ᱨᱮᱜᱮ, ᱟᱫᱚ ᱱᱚᱣᱟ ᱦᱩᱞ ᱢᱟᱦᱟ ᱫᱚ ᱦᱳᱭᱳᱜ ᱠᱟᱱᱟ ᱾
ᱚ ᱦᱮᱸ ᱛᱚ ᱮᱠᱡᱟᱢ ᱛᱟᱦᱮᱸ ᱞᱮᱱᱠᱷᱟᱱ ᱢᱟᱱᱮ ᱚᱠᱟ ᱞᱮᱠᱟ ᱛᱮᱢ ᱪᱟᱞᱟᱣ ᱫᱟᱲᱮᱭᱟᱜ-ᱟ ᱦᱮᱸᱥᱮ ᱾
ᱦᱩᱸᱻᱦᱩᱸᱻ
ᱛᱟᱦᱚᱞᱮ ᱢᱤᱫᱴᱟᱱ ᱠᱩᱠᱞᱤᱧ ᱫᱚᱦᱚᱭᱮᱫᱼᱟ ᱟᱢᱴᱷᱮᱱ
ᱦᱩᱸ ᱦᱩᱸ
ᱟᱞᱮ ᱦᱮᱸ᱾ ᱦᱩᱞ ᱢᱟᱦᱟ ᱨᱮ
ᱦᱳᱭ᱾
ᱦᱩᱞ ᱢᱟᱦᱟ ᱨᱮ ᱡᱟᱦᱟᱸ ᱫᱚ ᱱᱮᱛᱟᱨ ᱠᱚ ᱫᱚᱦᱚᱭᱮᱭᱟ ᱚᱨᱜᱮᱥ ᱪᱟ ᱥᱮ ᱯᱨᱳᱜᱨᱟᱢ ᱠᱚ ᱚᱱᱟ ᱛᱤᱱᱤᱜ ᱞᱟᱠ ᱞᱟᱹᱠᱛᱤᱭᱟ ᱟᱵᱚᱣᱟᱜ ᱥᱟᱱᱛᱟᱲ ᱥᱟᱶᱛᱟ ᱨᱮ ᱢᱟᱱᱮ ᱦᱩᱞ ᱢᱟᱦᱟ ᱞᱮᱠᱟᱱ ᱫᱤᱱ ᱨᱮ ᱚᱱᱟ ᱡᱩᱫᱤ ᱠᱟᱹᱴᱤᱡ ᱮᱢ ᱞᱟᱹᱭ ᱠᱮᱭᱟ
ᱮᱸ ᱟᱵᱚ ᱦᱚᱸᱜᱼᱚᱭ ᱡᱟᱦᱟᱸ ᱦᱩᱞ ᱢᱟᱦᱟ ᱨᱮ ᱠᱳᱱᱳ ᱚᱨᱜᱮᱥᱴᱟᱨ ᱡᱟᱛᱨᱟ ᱯᱟᱛᱟ ᱱᱚᱣᱟ ᱠᱚᱫᱚ ᱠᱳᱱᱳ ᱯᱚᱨᱤᱪᱟᱞᱚᱱᱟ ᱵᱚᱞ ᱱᱤᱛᱚᱜ ᱟᱵᱚᱣᱟᱜ ᱢᱟᱱᱮ ᱥᱟᱱᱛᱟᱲ ᱥᱚᱢᱟᱡᱽ ᱨᱮ ᱟᱹᱰᱤ ᱟᱹᱰᱤ ᱜᱟᱱ ᱢᱟᱱᱮ ᱵᱟᱹᱲᱤᱡ ᱤᱭᱟᱹ ᱠᱟᱱᱟ᱾ ᱚᱱᱟ ᱫᱚ ᱥᱟᱶᱛᱟ ᱨᱮᱱᱟᱜ ᱫᱚ ᱵᱟᱝ ᱯᱟᱲᱟᱜ ᱠᱟᱱᱟ᱾
ᱦᱮᱸᱻᱦᱮᱸᱻ
ᱟᱨ ᱡᱟᱦᱟᱸ ᱦᱚᱸᱜ ᱚᱭ ᱛᱩᱢᱫᱟᱜ ᱴᱟᱢᱟᱠ ᱟᱛᱮᱫ ᱵᱚᱱ ᱨᱩᱭᱮᱫ ᱫᱚ ᱚᱱᱟ ᱫᱚ ᱵᱚᱸᱜᱟ ᱵᱩᱨᱩ ᱟᱛᱮᱫ ᱢᱚᱱ ᱥᱮ ᱫᱮᱵᱟ ᱥᱮᱵᱟᱭ ᱠᱚᱣᱟ ᱛᱚ ᱥᱟᱶᱛᱮ ᱱᱚᱣᱟ ᱦᱩᱞ ᱢᱟᱦᱟ ᱟᱨ ᱱᱚᱣᱟ ᱱᱚᱣᱟ ᱥᱟᱯᱟᱵ ᱠᱚᱫᱚ ᱞᱟᱹᱠᱛᱤ ᱠᱟᱱ ᱜᱮᱭᱟ ᱛᱩᱢᱫᱟᱜ ᱴᱟᱢᱟᱠ ᱠᱚᱫᱚ
ᱦᱚᱸ ᱦᱮᱸ ᱦᱮᱸ ᱦᱮᱸ ᱡᱮ ᱡᱮᱦᱮᱛᱩ ᱟᱵᱚᱣᱟᱜ ᱟᱵᱚ ᱞᱟᱹᱜᱤᱫ ᱠᱚ ᱞᱟᱹᱲᱦᱟᱹᱭ ᱞᱮᱫᱟ ᱩᱱ ᱚᱱᱠᱟᱱ ᱫᱤᱱ ᱨᱮ ᱚᱱᱟ ᱫᱚ ᱚᱨᱜᱮᱥᱴᱟᱨ ᱯᱨᱳᱜᱨᱟᱢ ᱫᱚᱦᱚ ᱫᱚ ᱵᱟᱝ ᱜᱮ ᱞᱟᱹᱠᱛᱤ ᱜᱮᱭᱟ
ᱦᱳᱭ
ᱥᱟᱠᱨᱟᱛ ᱫᱚ ᱚᱠᱟ ᱞᱮᱠᱟ ᱯᱮ ᱢᱟᱱᱟᱣ ᱜᱮᱭᱟ ᱟᱯᱮ ᱥᱮᱫ ᱫᱚ
ᱦᱚᱸ ᱥᱟᱠᱨᱟᱛ ᱨᱮᱫᱚ ᱵᱷᱟᱜᱮ ᱢᱚᱡᱽ ᱛᱮᱜᱮ
ᱚᱸᱻ ᱵᱷᱮᱡᱟ ᱫᱩᱧ ᱨᱮᱫᱚ ᱚᱠᱟ ᱞᱮᱠᱟ ᱯᱮ ᱢᱟᱱᱟᱣ ᱜᱮᱭᱟ ᱟᱯᱮ ᱟᱯᱮ ᱥᱮᱫ ᱫᱚ
ᱟᱞᱮ ᱥᱮᱫ ᱢᱟ ᱚᱱᱠᱟ ᱵᱷᱮᱡᱟ ᱛᱩᱧ ᱵᱟᱝ ᱦᱩᱭᱩᱜ ᱜᱮᱭᱟ
ᱟᱶ ᱥᱟᱠ ᱥᱟᱠᱨᱟᱛ ᱞᱮᱠᱟᱱ ᱫᱤᱱ ᱨᱮ ᱵᱷᱮᱡᱟ ᱛᱩᱧ ᱫᱤᱱ ᱵᱟᱯᱮ ᱠᱚᱨᱟᱣ ᱜᱮᱭᱟ
ᱦᱚᱸ ᱞᱟᱦᱟᱛᱮ ᱯᱷᱚᱨᱟᱣ ᱛᱟᱦᱮᱸᱫ ᱛᱟᱠᱚᱣᱟ ᱛᱚ ᱦᱟᱸᱜ ᱱᱮᱛᱟᱨ ᱫᱚ ᱟᱫᱚ ᱩᱱᱟᱹᱜ ᱫᱚ ᱵᱟᱝ ᱧᱮᱞᱚᱜᱚᱜ ᱠᱟᱱᱟ᱾ ᱚᱱᱟ ᱡᱚᱛᱚ ᱚᱱᱟ ᱥᱟᱶᱛᱟ ᱨᱮᱱᱟᱜ ᱡᱟᱦᱟᱸ ᱟᱹᱨᱤᱪᱟᱹᱞᱤ ᱠᱚ ᱢᱮᱱᱟᱜ ᱚᱱᱟ ᱦᱚᱛᱚ ᱟᱫ ᱪᱟᱵᱟᱜ ᱠᱟᱱ ᱜᱮᱭᱟ
ᱚᱸᱻ ᱚᱱᱟ ᱫᱚ ᱟᱵᱚ ᱟᱵᱚ ᱛᱮᱜᱮ ᱵᱚᱱ ᱟᱫ ᱪᱟᱵᱟᱭᱮᱫᱟ᱾
ᱦᱳᱭ
ᱟᱫᱚ ᱥᱟᱠᱨᱟᱛ ᱠᱚᱨᱮ ᱦᱚᱸᱵᱚᱱ ᱢᱟᱹᱭᱤᱠ ᱮᱫᱟ ᱢᱟᱹᱭᱤᱠ ᱛᱮᱜᱮ ᱵᱚᱱ ᱢᱟᱱᱮ ᱨᱟᱹᱥᱠᱟᱹᱭᱮᱫᱟ ᱡᱟᱹᱥ ᱪᱮᱫᱚᱜ ᱴᱟᱢᱟᱠ ᱛᱩᱢᱫᱟᱜ ᱛᱮᱫᱚ ᱵᱟᱵᱚ ᱨᱟᱹᱥᱠᱟᱹᱭᱮᱫᱟ
ᱦᱳᱭ
ᱢᱟᱱᱮ ᱟᱯᱮ ᱥᱮᱫ ᱫᱚ ᱚᱱᱮ ᱵᱷᱮᱡᱟ ᱛᱩᱧ ᱠᱚᱨᱮ ᱫᱚ ᱢᱟᱱᱮ ᱠᱚᱢᱯᱤᱴᱤᱥᱚᱱ ᱠᱚ ᱫᱚᱦᱚᱭ ᱜᱮᱭᱟ ᱥᱮ ᱪᱮᱫ
ᱦᱚᱸ ᱠᱚ ᱠᱚᱢᱯᱤᱴᱤᱥᱮᱱ ᱠᱚ ᱫᱚᱦᱚ ᱜᱮᱭᱟ ᱟᱞᱮ ᱟᱹᱛᱩ ᱠᱷᱚᱱ ᱚᱱᱮ ᱡᱟᱦᱟᱸ ᱮᱴᱟᱜ ᱮᱴᱟᱜ ᱟᱹᱛᱳ ᱨᱮ ᱚᱱᱰᱮ ᱢᱟ ᱛᱟᱦᱮᱱ ᱠᱟᱱ ᱜᱮᱭᱟ ᱥᱤᱨᱯᱟᱹ ᱛᱟᱨᱯᱚᱨᱮ ᱟᱹᱰᱤ ᱟᱭᱢᱟ ᱟᱭᱢᱟ ᱠᱚ ᱟ ᱡᱮᱶᱟᱭ ᱥᱴᱮᱨ ᱛ ᱞᱮᱫ ᱟᱢ ᱠᱚ
ᱢᱟᱱᱮ ᱩᱱ ᱦᱤᱞᱳᱜ ᱜᱮᱯᱮ ᱫᱚᱦᱚᱭ ᱜᱮᱭᱟ? ᱢᱟᱱᱮᱼᱼ
ᱢᱟᱱᱮ ᱥᱤᱨᱯᱟᱹ ᱯᱮ ᱫᱚᱦᱚᱭ ᱜᱮᱭᱟ ᱥᱮ ᱢᱟᱱᱮ ᱯᱚᱨᱮ ᱫᱤᱱ ᱯᱮ ᱫᱚᱦᱚᱭ ᱜᱮᱭᱟ ᱚᱱᱟ ᱫᱚ?
ᱚᱱᱟ ᱢᱟ ᱦᱟᱸᱜ ᱥᱟᱶᱛᱮ ᱡᱟᱦᱟᱸᱼᱼ ᱦᱸ ᱦᱚᱜ ᱚᱭ ᱢᱤᱴᱤᱝ ᱠᱚ ᱦᱩᱭᱩᱜ ᱜᱮᱭᱟ ᱛᱚ ᱚᱱᱟ ᱥᱟᱶ ᱛᱮᱜᱮᱼᱼ ᱚᱸᱰᱮ ᱦᱟᱸᱜ ᱢᱤᱫᱴᱮᱱ ᱯᱨᱳᱜᱨᱟᱢ ᱠᱚ ᱤᱭᱟᱹᱭᱟᱼᱼ ᱯᱚᱨᱤᱪᱟᱞᱚᱱᱟᱭ ᱟᱠᱚ ᱡᱟᱦᱟᱸ ᱫᱚ, ᱡᱟᱦᱟᱸ ᱤᱭᱟᱹ ᱢᱟᱺᱡᱷᱤ ᱢᱟᱺᱡᱷᱤ ᱯᱟᱦᱴᱟ ᱠᱷᱚᱱ
ᱚᱻ
ᱚᱸᱰᱮ ᱠᱷᱚᱱ ᱜᱮ ᱢᱤ ᱢᱤᱫᱴᱮᱱ ᱢᱟᱦᱟ ᱠᱚ ᱨᱚᱯᱚᱲ ᱨᱚᱯᱚᱲ ᱜᱚᱴᱟᱜᱼᱟ᱾ ᱚᱱᱟ ᱥᱟᱶᱛᱮ ᱚᱠᱟ ᱠᱟ ᱪᱮᱫ ᱠᱚ
ᱟᱯᱮ ᱥᱮᱫ ᱫᱚ ᱛᱟᱞᱮ ᱵᱤᱞᱤᱜ ᱠᱟᱱᱟ ᱥᱮ ᱵᱟᱝ ᱛᱟᱦᱚᱞᱮ?
ᱦᱮᱸ?
ᱟᱯᱮ ᱥᱮᱫ ᱫᱚ ᱛᱟᱞᱮ ᱠᱚ ᱵᱤᱞᱤᱜ ᱠᱟᱱᱟ ᱥᱮ ᱵᱟᱝ?
ᱦᱚᱸ ᱛᱟᱞᱮ ᱠᱚ ᱵᱤᱞᱤᱜ ᱠᱟᱱᱟ᱾
ᱚᱻ ᱛᱟᱞᱮ ᱯᱤᱴᱷᱟᱹ ᱠᱚ ᱨᱩᱴᱤ ᱠᱚᱢ ᱵᱟᱰᱟᱭ ᱜᱮᱭᱟ ᱵᱤᱱ ᱥᱮ ᱵᱟᱝ?
ᱦᱮᱸ ᱵᱟᱰᱟᱭ ᱜᱮᱭᱟ ᱞᱤᱧ ᱟᱫᱚ ᱦᱟᱜ ᱱᱤᱛᱚᱜ ᱫᱚ ᱮᱠᱷᱚᱱᱳ ᱟᱹᱣᱨᱤ ᱵᱤᱞᱤᱜᱼᱟ ᱛᱚ᱾
ᱦᱚᱸ ᱟᱫᱚ ᱠᱤᱪᱷᱩ ᱠᱤᱪᱷᱩ ᱫᱟᱨᱮ ᱠᱚᱨᱮ ᱫᱚ ᱵᱤᱞᱤ ᱦᱤᱡᱩᱜ ᱠᱟᱱ ᱜᱮᱭᱟ᱾
ᱦᱟᱸ ᱛᱟᱯᱚᱨ ᱫᱚ ᱱᱤᱛᱚᱜ ᱫᱚ ᱟᱣᱨᱤ ᱧᱮᱞᱚᱜᱼᱟ ᱛᱚ ᱱᱤᱛᱚᱜ ᱛᱟᱞᱮ ᱫᱚ ᱢᱮᱱᱟᱜ ᱜᱮᱭᱟ ᱫᱟᱨᱮ ᱨᱮ ᱡᱚ ᱠᱟᱱ ᱜᱮᱭᱟ᱾
ᱟᱹᱵᱤᱱ ᱫᱚ ᱛᱤᱱᱟᱹᱜ ᱴᱟ ᱜᱮᱵᱤᱱ ᱠᱩᱥᱤᱭᱟᱜ ᱜᱮᱪᱚ ᱰᱩᱢᱵᱩᱜ ᱥᱮ ᱨᱩᱴᱤ ᱠᱚ?
ᱟᱹᱞᱤᱧ ᱫᱚ ᱡᱚᱛᱚ ᱜᱮᱞᱤᱧ ᱠᱩᱥᱤᱭᱟᱜᱼᱟ ᱛᱟᱞᱮ ᱥᱟᱞᱟᱜ ᱫᱚ
ᱚᱻ ᱟᱢᱻ
ᱟᱢᱵᱟᱵᱚᱛᱤ ᱪᱟᱞᱟᱣᱱᱟ ᱟᱢᱵᱟᱵᱚᱛᱤ ᱨᱮ ᱚᱠᱟ ᱞᱮᱠᱟ ᱯᱮ ᱢᱟᱱᱟᱣ ᱠᱮᱫᱟ ᱟᱯᱮ ᱥᱮᱫ ᱫᱚ ᱠᱟᱹᱴᱤᱡ? ᱞᱮ ᱞᱮᱠᱷᱟᱱ
ᱟᱸᱵᱟᱵᱩᱛᱤ ᱨᱮᱢᱟ ᱟᱞᱤᱧ ᱫᱚ ᱦᱳᱥᱴᱮᱞ ᱨᱮᱞᱤᱧ ᱛᱟᱦᱮᱸ ᱠᱟᱱᱟ᱾
ᱚ ᱟᱫᱚ ᱦᱳᱥᱴᱮᱞ ᱨᱮᱜᱮ ᱫᱚ ᱵᱟᱯᱮ ᱢᱟᱱᱟᱣ ᱠᱟᱜᱼᱟ ᱜᱮᱭᱟ?
ᱵᱟᱝ ᱟᱫᱚ ᱦᱳᱥᱴᱮᱞ ᱨᱮ ᱦᱟᱸᱜᱼᱼ ᱡᱟᱦᱟᱸ ᱫᱚ ᱫᱚᱠᱟᱱ ᱠᱷᱚᱱᱟᱜ ᱜᱮ ᱠᱤᱨᱤᱧ ᱤᱫᱤ ᱦᱳᱭ ᱠᱟᱱᱟ᱾
ᱟᱫᱚ ᱥᱮᱨᱢᱟ ᱨᱮᱱᱟᱝ ᱥᱮᱨᱢᱟ ᱨᱮᱱᱟᱜ
ᱱᱟᱣᱟ ᱫᱚ ᱢᱤᱫ ᱫᱷᱟᱣ ᱦᱤᱡᱩᱜ ᱜᱮᱭᱟ ᱟᱫᱚ ᱚᱱᱟ ᱫᱚ ᱵᱟᱝ ᱢᱟᱱᱟᱣ ᱠᱟᱜᱼᱟ
ᱦᱟᱸ ᱛᱟᱯᱚᱨᱮ ᱦᱟᱸᱜ ᱫᱤᱥᱚᱢ ᱛᱚ ᱥᱮᱴᱮᱨ ᱛᱮ ᱟᱰᱤ ᱛᱮᱡ ᱚᱠᱛᱚ ᱞᱟᱜᱟᱜ ᱠᱟᱱᱟ᱾
ᱟᱸ
ᱟᱫᱚ ᱥᱟᱺᱜᱤᱧ ᱨᱮᱤᱧ ᱛᱟᱦᱮᱱᱟ ᱛᱚ ᱢᱟᱱᱮ ᱚᱞᱮ ᱡᱟᱦᱟᱸ ᱟᱞᱤᱧᱟᱜ ᱡᱟᱱᱟᱢ ᱫᱤᱥᱚᱢ ᱠᱷᱚᱱ ᱠᱟᱹᱡ ᱥᱟᱺᱜᱤᱧ ᱮᱴᱟᱜ ᱱᱟᱢᱟᱞ ᱫᱤᱥᱚᱢ ᱞᱤᱧ ᱛᱟᱦᱮᱱ ᱜᱮᱭᱟ᱾
ᱞᱟᱹᱭ ᱠᱮᱜᱼᱟᱵᱤᱱ ᱡᱮ ᱟᱯ ᱟᱯᱮ ᱥᱮᱫ ᱫᱚ ᱵᱤᱨ ᱫᱤᱥᱚᱢ ᱞᱟᱹᱭ ᱠᱮᱜᱼᱟ ᱵᱤᱱ ᱡᱮ ᱟᱯᱮ ᱥᱮᱫ ᱫᱚ ᱵᱤᱨ ᱵᱤᱨ ᱫᱤᱥᱚᱢ ᱛᱟᱦᱮᱞᱮᱼᱼ ᱯᱩᱴᱠᱟᱹ ᱠᱚ ᱳᱜ ᱠᱚ ᱪᱮᱜ ᱠᱟ ᱦᱳᱭᱳᱜ ᱠᱟᱱ ᱜᱮᱭᱟ?
ᱦᱩᱸ ᱦᱳᱭᱳᱜ ᱠᱟᱱ ᱜᱮᱭᱟ᱾
ᱚ ᱦᱟᱞᱟᱢ ᱠᱚᱵᱤᱱ ᱪᱟᱞᱟᱣ ᱵᱟᱲᱟ ᱠᱟᱱ ᱜᱮᱭᱟ ᱥᱮ ᱵᱟᱝ?
ᱟᱞᱤᱧ ᱫᱚ ᱵᱟᱞ ᱦᱟᱞᱟᱝ ᱫᱚ ᱵᱟᱞᱤᱧ ᱪᱟᱞᱟ ᱵᱟᱲᱟ ᱠᱟᱱᱟ ᱟᱞᱤᱧ ᱫᱚ
ᱚᱸ ᱳᱜ ᱠᱚᱫᱚ
ᱳᱫ ᱢᱟ ᱢᱮᱱᱟᱜ ᱜᱮᱭᱟ ᱱᱮᱛᱟᱨ ᱦᱚᱸ ᱱᱚᱜ ᱚᱭ ᱡᱟᱯᱩᱫ ᱫᱤᱱ ᱦᱚᱸ ᱥᱮᱴᱮᱨ ᱮᱱᱟ ᱛᱟᱯᱚᱨᱮ ᱼᱼ ᱵᱤᱨ ᱜᱟᱡᱟᱲ ᱠᱚᱨᱮ ᱢᱮᱱᱟᱜᱼᱟ ᱦᱟᱸᱜ ᱛᱚ ᱟᱞᱤᱧ ᱫᱚ ᱩᱱᱟᱹᱜ ᱵᱟᱞᱤᱧ ᱪᱟ ᱵᱟᱲᱟ ᱠᱟᱱᱟ ᱟᱫᱚ ᱦᱚᱸᱜᱼᱚᱭ ᱡᱟᱦᱟᱸ ᱼᱼ ᱟᱛᱳ ᱠᱚᱨᱮᱱ ᱩᱱᱠᱩ ᱜᱮ ᱦᱟᱞᱟᱝ ᱠᱚ ᱪᱟᱞᱟᱜ ᱜᱮᱭᱟ ᱦᱟᱸᱜ
ᱚᱸ
ᱟᱯᱮ ᱥᱮᱫ
ᱟᱞᱮ ᱥᱮᱜ ᱦᱚᱸ ᱚᱝᱠᱟ ᱫᱚ ᱵᱟᱝ ᱠᱚ ᱡᱟᱱᱟ ᱢᱚᱜ ᱠᱟᱱᱟ ᱱᱮᱛᱟᱨ ᱫᱚ ᱞᱟᱦᱟ ᱡᱮᱢᱚᱱ ᱼᱼ ᱟᱱ ᱯᱷᱟᱜ ᱫᱟᱫᱩ ᱠᱚᱠᱚ ᱛᱟᱦᱮᱸ ᱠᱟᱱᱟ ᱩᱱᱠᱩ ᱠᱚ ᱞᱟᱹᱭ ᱟᱠᱚ ᱳᱜ ᱯᱩᱴᱠᱟᱹ ᱡᱚᱢ ᱛᱮᱜᱮ ᱠᱚ ᱛᱟᱦᱮᱸ ᱠᱟᱱᱟ ᱠᱚ ᱟᱫᱚ ᱱᱮᱛᱟᱨ ᱫᱚ ᱵᱤᱨ ᱠᱚᱠᱚ ᱟᱛᱟᱨᱟᱜ ᱠᱟᱱᱟ ᱛᱚ ᱟᱫᱚ ᱚᱝᱠᱟ ᱫᱚ ᱳᱜ ᱯᱩᱼᱼ ᱯᱩᱴᱠᱟᱹ ᱵᱟᱝ ᱦᱳᱭᱳᱜ ᱠᱟᱱᱟ᱾ ᱟᱫᱚ ᱵᱤᱨ ᱨᱮᱜᱮ ᱵᱟᱝ ᱟᱱᱮ ᱼᱼ ᱯᱟᱞᱦᱟ ᱠᱚ ᱥᱟᱦᱟᱱ ᱠᱚ ᱵᱟᱝ ᱤᱭᱟᱹ ᱵᱟᱝ ᱪᱟᱞᱟᱣ ᱞᱮᱱ ᱠᱷᱟᱱ ᱚᱱᱟ ᱠᱚᱫᱚ ᱵᱟᱝ ᱦᱳᱭ ᱞᱟᱹᱜᱤᱫᱚᱜᱼᱟ ᱠᱚ
ᱵᱟᱝ ᱜᱮ
ᱦᱮᱸ ᱟᱯᱮ ᱥᱮᱫ ᱫᱚ ᱱᱤᱢ ᱫᱟᱨᱮ ᱫᱚ ᱢᱮᱱᱟᱜ ᱠᱟᱫᱟ ᱥᱮ ᱵᱟᱝ?
ᱪᱮᱫ ᱫᱟᱨᱮ?
ᱱᱤᱢ ᱫᱟᱨᱮ ᱠᱚ?
ᱦᱚᱸ ᱢᱮᱱᱟᱜ-ᱟ ᱱᱤᱢ ᱫᱟᱨᱮ ᱠᱚ,
ᱚᱸ ᱱᱤᱢ ᱫᱟᱨᱮ ᱱᱟᱜ ᱚᱱᱮ ᱡᱟᱦᱟᱸ ᱼᱼ ᱢᱟᱱᱮ ᱯᱷᱚᱞᱚ ᱯᱷᱚᱞᱚᱱ ᱚᱱᱟ ᱛᱮᱯᱮ ᱥᱩᱱᱩᱢ ᱵᱟᱲᱟᱭ ᱜᱮᱭᱟ ᱥᱮ ᱵᱟᱝ ᱟᱯᱮ ᱥᱮᱫ ᱫᱚ?
ᱵᱟᱝ ᱜᱮ,
ᱚᱸ ᱟᱞᱮ ᱥᱮᱜ ᱢᱟ ᱱᱮᱛᱟᱨ ᱫᱚ ᱵᱟᱝᱞᱮ ᱠᱚᱨᱟᱣ ᱜᱮᱭᱟ ᱞᱟᱦᱟ ᱛᱮᱞᱮ ᱠᱚᱨᱟᱣ ᱵᱟᱲᱟᱭ ᱜᱮᱭᱟ ᱚᱱᱟ᱾ ᱯᱷᱚᱞᱚᱱ ᱨᱮᱱᱟᱜ ᱚᱱᱮ ᱱᱤᱢ ᱵᱟᱦᱟ ᱱᱤᱢ ᱢᱟᱱᱮ ᱯᱷᱚᱞ ᱴᱷᱟᱜ ᱛᱮ ᱥᱩᱱᱩᱢ ᱠᱚ
ᱦᱳᱭ ᱦᱳᱭ ᱦᱳᱭ ᱡᱟᱦᱟᱸ ᱞᱤᱧ ᱧᱮᱞ ᱠᱟᱜ ᱚᱱᱟ ᱠᱚᱫᱚ ᱟᱞᱮ ᱫᱚ ᱱᱚᱣᱟ ᱠᱚᱨᱮ ᱵᱟᱝ ᱪᱟᱞᱟᱜ ᱜᱮᱭᱟ᱾
ᱚᱸ
ᱪᱟᱞᱟᱜ ᱨᱮᱦᱚᱸ ᱛᱚ ᱢᱟᱱᱮ ᱚᱝᱠᱟ ᱫᱚ ᱵᱟᱞᱤᱧ ᱧᱮᱞ ᱠᱟᱜᱼᱟ ᱱᱚᱝᱠᱟ ᱡᱮᱼᱼ ᱡᱩᱰ ᱠᱟ ᱚᱱᱟ ᱥᱟᱶ ᱛᱮ
ᱦᱚᱸ
ᱚᱱᱟ ᱫᱚ ᱯᱨᱟᱠᱤᱛᱤᱠ ᱨᱮᱱᱟᱜᱼᱼ ᱥᱩᱱᱩᱢ ᱞᱮᱠᱟᱱᱟᱜ ᱡᱤᱱᱤᱥ ᱠᱟᱱᱟ ᱚᱱᱟ ᱠᱚᱫᱚ ᱵᱷᱟᱹᱜᱤ ᱜᱮᱭᱟ᱾
ᱦᱩᱸ
ᱫᱟᱠᱟ ᱠᱚᱫᱚ ᱛᱟᱦᱚᱞᱮ ᱛᱤ ᱨᱮᱵᱤᱱ ᱡᱚᱢ ᱵᱟᱲᱟᱭᱟ?
ᱫᱟᱠᱟ ᱡᱚᱢ ᱦᱩᱭᱩᱜᱼᱟ ᱱᱤᱛᱳ ᱜᱮ ᱟᱨ ᱢᱤᱫ ᱜᱷᱟᱣᱟᱹᱲᱤᱡ ᱠᱷᱟᱱ ᱜᱮᱭ ᱟᱹᱵᱤᱱ ᱫᱚ?
ᱚᱻ ᱟᱫᱚ ᱟᱹᱞᱤᱧ ᱦᱚᱸ ᱯᱚᱨᱮ ᱛᱮᱜᱮᱞᱤᱧ ᱡᱚᱢᱟ ᱦᱟᱸᱜ ᱫᱟᱠᱟ ᱠᱚᱫᱚ ᱟᱣ ᱞᱤᱧ ᱤᱥᱤᱱᱟ᱾ ᱪᱚᱸᱫᱟ ᱜᱮ ᱦᱩᱭ ᱟᱠᱟᱱᱟ ᱜᱮᱥ ᱠᱚᱨᱮᱼᱼ